ᱦ
ᱮᱸ ᱨᱚᱲ ᱟᱸᱡᱚᱢᱚᱜ ᱠᱟᱱᱟ᱾
ᱟᱸᱡᱚᱢᱚᱜ ᱠᱟᱱᱟ᱾
ᱦᱮᱸ ᱨᱚᱲ ᱫᱚ ᱟᱸᱡᱚᱢᱚᱜ ᱠᱟᱱᱟ ᱟᱰᱤ ᱟᱥᱛᱮ- ᱟᱥᱛᱮ ᱟᱸᱡᱚᱢᱚᱜ
ᱚᱸᱻ ᱦᱮᱸ ᱱᱤᱛᱚᱜ᱾
ᱱᱤᱛᱚᱜ ᱟᱸᱡᱚᱢ ᱫᱚ ᱟᱸᱡᱚᱢᱚᱜ ᱠᱟᱱᱟ ᱟᱰᱤ ᱟᱥᱛᱮᱹ ᱧᱚᱜ ᱟᱨᱠᱤ᱾
ᱚ ᱟᱨ ᱡᱟᱦᱟᱱᱟᱜ ᱠᱚ ᱵᱟᱝ ᱟᱧᱡᱩᱢᱚᱜ ᱠᱟᱱᱟ ᱚᱱᱠᱟ ᱵᱮᱜᱮᱨᱟᱩᱸᱰ ᱠᱚᱨᱮᱱᱟᱜ᱾
ᱦᱮᱸ ᱵᱮᱠᱜᱨᱟᱣᱩᱱᱰ ᱨᱮ ᱛᱚ, ᱚᱱᱠᱟ ᱫᱚ ᱱᱟᱥᱮ ᱢᱤᱫᱴᱟᱝ ᱪᱮᱫ ᱪᱚ ᱟᱸᱡᱚᱢ ᱦᱤᱡᱩᱜ ᱠᱟᱱᱟ᱾
ᱚ ᱟᱪᱪᱷᱟ᱾
ᱦᱳᱭ᱾
ᱚᱱᱛᱮᱱᱟᱜ ᱫᱟᱜ ᱡᱟᱹᱲᱤ ᱠᱚᱫᱚ ᱚᱠᱟᱞᱮᱠᱟ᱾
ᱱᱚᱛᱮᱱᱟᱜ ᱫᱟᱜ ᱡᱟᱹᱲᱤ ᱫᱚ ᱱᱤᱭᱟᱹ ᱜᱷᱟᱹᱲᱤ ᱫᱚ᱾ ᱮᱱᱟᱝ ᱟᱹᱰᱤ ᱡᱳᱨᱮ ᱫᱟᱜᱮᱫᱽ ᱛᱟᱦᱮᱸᱜ ᱟᱫᱚ ᱱᱤᱛᱚᱜ ᱫᱚᱭ ᱵᱚᱱᱫᱚ ᱛᱷᱤᱨ ᱟᱠᱟᱜᱼᱟ᱾ ᱟᱫᱚ ᱚᱱᱛᱮ ᱫᱚ ᱟᱯᱮ ᱚᱱᱛᱮᱫᱚ᱾
ᱮᱸ ᱱᱚᱛᱮ ᱦᱚᱸ ᱚᱱᱠᱟ ᱫᱚ ᱵᱟᱭ ᱫᱟᱜ ᱡᱟᱹᱲᱤᱭᱮ-ᱟ, ᱛᱮᱦᱮᱧ ᱢᱟ ᱥᱤᱛᱩᱝ ᱧᱚᱜ ᱟᱠᱟᱫᱽ ᱛᱟᱦᱮᱸᱜ ᱦᱟᱞᱠᱟ-ᱦᱟᱞᱠᱟ ᱩᱱᱟᱹᱜ ᱡᱩᱨ ᱫᱚ ᱵᱟᱝ ᱜᱮ ᱟᱨ ᱠᱤ᱾
ᱟᱪᱪᱷᱟ ᱚᱦᱚ᱾ ᱚᱱᱛᱮ ᱨᱚᱦᱚᱭ ᱠᱚᱫᱚ ᱛᱤᱱᱟᱹᱜ ᱥᱟᱹᱜᱤᱧ ᱦᱩᱭ ᱥᱮ, ᱤᱭᱟᱹᱭᱮᱱᱟ ᱯᱩᱨᱟᱹᱣ ᱮᱱᱟ᱾
ᱟᱸ ᱨᱚᱷᱚᱭ ᱠᱚᱫᱚ᱾ ᱮᱭᱻ ᱞᱟᱦᱟ ᱧᱚᱜ ᱛᱮ ᱠᱟᱹᱡᱽ ᱠᱚ ᱨᱚᱦᱚᱭᱮᱫ ᱛᱟᱦᱮᱸᱫ ᱠᱚ ᱩᱱ ᱥᱚᱢᱚᱭ ᱠᱚ ᱮᱦᱚᱵ ᱧᱚᱜ ᱞᱮᱜ-ᱟ ᱤᱱᱟᱹ ᱯᱚᱨᱮ ᱢᱟ᱾ ᱠᱷᱩᱵ ᱡᱳᱨ ᱜᱮ ᱫᱟᱜ ᱡᱟᱹᱲᱤ ᱠᱮᱫᱟ ᱚᱱᱟᱛᱮ ᱛᱚᱲᱟ ᱠᱚ ᱰᱩᱵᱩᱡ ᱮᱱᱟ, ᱟᱨ ᱵᱟᱹᱫᱽ ᱠᱚᱨᱮ ᱦᱚᱸ ᱫᱚᱢᱮ ᱜᱮ ᱫᱟᱜ ᱵᱷᱚᱨᱪᱟᱭᱮᱱᱟ ᱡᱮᱞᱮᱠᱟ ᱨᱚᱦᱚᱭ ᱦᱚᱸ ᱵᱟᱝᱼᱼ ᱚᱱᱟ ᱠᱷᱟᱹᱛᱤᱨ ᱛᱮᱜᱮ ᱟᱫᱚ ᱵᱚᱱᱫᱚ ᱧᱚᱜ ᱞᱮᱭᱟ ᱠᱚ ᱛᱚ ᱫᱚᱥᱨᱟ ᱟᱨᱦᱚᱸ ᱠᱚ ᱮᱦᱚᱵ ᱠᱟᱜᱼᱟ ᱛᱮ ᱵᱟᱝ ᱪᱟᱵᱟ ᱟᱠᱟᱱᱟ ᱟᱨᱠᱤ ᱾
ᱢᱟ ᱟᱞᱮ ᱱᱚᱛᱮ ᱟᱫᱚ ᱱᱚᱛᱮᱫᱚ ᱚᱱᱠᱟ ᱫᱟᱜ ᱡᱟᱹᱲᱤ ᱨᱮ ᱠᱟᱹᱴᱤᱡ ᱠᱟᱹᱴᱤᱡ ᱞᱟᱜᱟᱣ ᱞᱮᱱ ᱛᱟᱦᱮᱸ ᱟᱫᱚ ᱟᱞᱮ ᱫᱚ ᱢᱤᱱᱤ ᱥᱮᱞᱚᱼᱼ ᱠᱚ ᱢᱮᱱᱟᱜᱼᱟ ᱛᱚ ᱟᱫᱚ ᱚᱱᱟ ᱛᱮᱜᱮ ᱦᱟᱸᱜ ᱞᱮ ᱨᱚᱦᱚᱭ ᱯᱩᱨᱟᱹᱣ ᱠᱟᱜᱼᱟ ᱦᱮᱸ ᱾ ᱦᱳ ᱦᱳᱭ ᱾
ᱟᱨ ᱚᱱᱛᱮ ᱫᱚ ᱛᱟᱦᱚᱞᱮ ᱥᱤ ᱠᱚᱫᱚ ᱪᱮᱫ ᱠᱚᱛᱮ ᱠᱚ ᱥᱤ ᱜᱮᱭᱟ ᱱᱚᱝᱠᱟ ᱱᱟᱦᱮᱞ ᱠᱚᱛᱮ ᱜᱮ ᱥᱮ ᱱᱚᱝᱠᱟ ᱴᱟᱠᱴᱚᱨ ᱠᱚᱛᱮ ᱯᱟᱣᱟᱨ ᱴᱮᱞᱟᱨ ᱠᱚᱛᱮ ᱾
ᱟᱸ ᱯᱟᱣᱟᱨ ᱴᱮᱞᱟᱨ ᱢᱮᱱᱟᱜᱼᱟ ᱛᱟᱯᱚᱨᱮ ᱚᱱᱠᱟ ᱞᱩᱴᱟᱨ ᱢᱮᱱᱟᱜᱼᱟ ᱚᱱᱟ ᱠᱚᱛᱮᱞᱮ ᱥᱤ ᱮᱭᱟ ᱦᱮᱸ ᱛᱚ. ᱾ ᱥᱮ ᱵᱟᱹᱫᱽ ᱠᱚᱫᱚ ᱟᱹᱰᱤ ᱟᱢᱫᱟ ᱜᱮᱭᱟ ᱛᱚ ᱟᱫᱚ ᱦᱸᱟᱜ ᱡᱟᱜᱮ ᱠᱟᱴᱟ ᱱᱟᱦᱮᱞ ᱵᱟᱹᱫ ᱱᱟᱦᱮᱞ ᱛᱮᱢ ᱥᱤᱭᱟ ᱪᱮᱫ ᱞᱮᱠᱟ ᱟᱹᱰᱤ ᱜᱷᱟᱹᱲᱤ ᱞᱟᱜᱟᱜᱼᱟ ᱾ ᱥᱮ ᱤᱱᱟᱹ ᱠᱷᱟᱹᱛᱤᱨ ᱜᱮ ᱟᱫᱚ ᱦᱟᱸᱜ ᱚᱱᱟ ᱠᱚᱜᱮ ᱚᱱᱟ ᱛᱮᱜᱮᱞᱮ ᱥᱤᱭᱮᱫᱼᱟ ᱱᱮᱛᱟᱨ ᱫᱚ ᱾
ᱟᱪᱪᱷᱟ ᱾ ᱟᱞᱮ ᱱᱚᱛᱮ ᱫᱚ ᱤᱭᱟᱹ ᱱᱚᱛᱮ ᱫᱚ ᱱᱟᱦᱮᱞ ᱠᱚᱛᱮ ᱜᱮᱞᱮ ᱥᱤᱭᱮᱫᱼᱟ ᱟᱨ ᱴᱟᱠᱴᱚᱨ ᱠᱚᱛᱮ ᱫᱚ ᱚᱱᱟ ᱚᱛ ᱫᱚ ᱩᱱᱟᱹᱜ ᱫᱚ ᱵᱟᱞᱮ ᱥᱤᱭᱮᱫᱼᱟ ᱾ ᱱᱟᱦᱮᱞ ᱛᱮᱜᱮ ᱡᱮᱦᱮᱛᱩ ᱚᱲᱟᱜ ᱨᱮ ᱱᱟᱦᱮᱞ ᱠᱚ ᱢᱮᱱᱟᱜ ᱠᱟᱜᱼᱟ ᱡᱷᱚᱛᱚ ᱦᱚᱲᱟᱜ ᱚᱲᱟᱜ ᱨᱮᱜᱮ ᱾ ᱚᱠᱚᱭ ᱠᱚᱣᱟᱜ ᱩᱱᱠᱩ ᱰᱟᱝᱨᱤ ᱠᱚ ᱵᱟᱹᱱᱩᱜ ᱠᱟᱫ ᱠᱚᱣᱟ ᱠᱷᱩᱵ ᱠᱚᱢ ᱦᱚᱲ ᱜᱮ ᱟᱨᱠᱤ ᱾ ᱟᱸᱻ ᱰᱟᱝᱨᱤ ᱵᱟᱹᱱᱩᱜ ᱠᱚᱛᱟ ᱠᱚᱣᱟ ᱚᱱᱮ ᱚᱱᱠᱟᱱ ᱠᱚ ᱠᱚᱫᱚ ᱴᱟᱠᱴᱚᱨ ᱠᱚᱛᱮ ᱠᱚ ᱥᱤᱭᱮᱫᱼᱟ ᱾ ᱟᱨ ᱾ ᱦᱮᱸ ᱟᱨ ᱥᱟᱜᱤᱧ ᱠᱚᱨᱮ ᱡᱩᱫᱤ ᱡᱟᱦᱟᱸᱭᱟᱜ ᱵᱟᱹᱫ ᱠᱚ ᱢᱮᱱᱟᱜ ᱟᱠᱟᱫ ᱚᱱᱟ ᱠᱚᱨᱮ ᱫᱚ ᱡᱮ ᱥᱚᱢᱵᱷᱚᱵ ᱜᱮ ᱵᱟᱝ ᱠᱟᱱᱟ ᱱᱟᱦᱮᱞ ᱤᱫᱚ ᱛᱚ ᱚᱱᱟ ᱠᱚᱨᱮᱫᱚ ᱴᱟᱠᱴᱚᱨ ᱠᱚᱛᱮᱜᱮ ᱥᱤ ᱚᱪᱚᱭᱮᱫᱼᱟ ᱾
ᱦᱮᱸ ᱾
ᱱᱚᱜᱚᱭ ᱱᱚᱝᱠᱟᱱ ᱾
ᱟᱪᱪᱷᱟ ᱟᱪᱪᱷᱟ ᱾ ᱚ ᱚᱱᱠᱟ ᱚᱱᱠᱟ ᱵᱟᱝ ᱟᱫᱚ ᱟᱞᱮ ᱚᱱᱛᱮ ᱫᱚ ᱞᱮᱠᱟ ᱾ ᱦᱮᱸ ᱡᱷᱚᱛᱚ ᱛᱮ ᱥᱩᱵᱤᱫᱷᱟ ᱫᱚ ᱵᱷᱟᱜᱤ ᱢᱮᱱᱟᱜ ᱠᱟᱫᱟ ᱦᱚᱸᱜᱚᱭ ᱾ ᱴᱟᱠᱴᱟᱨ ᱫᱚ ᱪᱮᱫᱟᱜ ᱨᱤᱥᱠᱤᱭᱟ ᱠᱟᱨᱚᱱ ᱫᱚ ᱦᱩᱭᱩᱜ ᱠᱟᱱᱟ ᱟᱫᱚ ᱱᱚᱱᱛᱮ ᱦᱚ ᱵᱟᱹᱫᱽ ᱠᱚ ᱟᱹᱰᱤ ᱡᱟᱹᱥᱛᱤ ᱜᱮᱭᱟ ᱛᱚ ᱟᱫᱚ ᱟᱵᱤᱱ ᱡᱩᱫᱤ ᱚᱱᱟ ᱰᱟᱝᱨᱟ ᱱᱟᱦᱮᱞ ᱛᱮᱵᱮᱱ ᱥᱤᱭᱟ ᱚᱱᱛᱮ ᱰᱟᱝᱨᱟ ᱱᱟᱦᱮᱞ ᱦᱚ ᱢᱮᱱᱟᱜᱼᱟ ᱾ ᱮᱱᱛᱮ ᱚᱱᱟ ᱫᱚ ᱡᱟᱦᱟᱸ ᱛᱚᱞᱟ ᱠᱷᱮᱛ ᱠᱚᱥᱮ ᱚᱱᱟ ᱠᱚᱜᱮᱞᱮ ᱥᱤ
ᱟᱪᱪᱷᱟ ᱚ ᱾ ᱛᱟᱦᱚᱞᱮ ᱟᱫᱚ ᱚᱱᱛᱮ ᱫᱚ ᱢᱩᱞᱭᱟᱹ ᱠᱚᱫᱚ ᱚᱠᱟᱞᱮᱠᱟ ᱾ ᱢᱩᱞᱤᱭᱟᱹ ᱠᱚᱜᱮᱭᱟᱯᱮ ᱥᱮ ᱟᱼᱵᱟᱯᱮ ᱢᱩᱞᱟᱹᱭ ᱠᱚᱜᱮᱭᱟ ᱱᱚᱝᱠᱟ ᱚᱲᱟᱜ ᱦᱚᱲ ᱾ ᱠᱚᱛᱮᱜᱮ ᱨᱚᱦᱚᱭ
ᱵᱟᱝ ᱵᱟᱝ ᱢᱩᱞᱤᱭᱟᱹ ᱦᱩᱭᱩᱜ ᱜᱮ ᱟᱫᱚ ᱟᱞᱮ ᱚᱱᱛᱮ ᱫᱚ ᱟᱫᱚ ᱡᱟᱦᱟᱸ ᱟᱯᱮ ᱚᱱᱛᱮ ᱫᱚ ᱢᱩᱞᱤᱭᱟᱹ ᱯᱮ ᱢᱮᱛᱟᱜ ᱠᱟᱱᱟ ᱟᱞᱮ ᱫᱚᱞᱮ ᱞᱟᱹᱭ ᱠᱚᱣᱟ ᱢᱩᱱᱤᱥ ᱦᱮᱸᱥᱮ ᱾ ᱢᱩᱱᱤᱥ ᱞᱮ ᱞᱟᱜᱟᱣ ᱠᱚᱜᱮᱭᱟ ᱟᱫᱚ ᱢᱩᱱᱤᱥ ᱫᱚ ᱚᱠᱟ ᱞᱮᱠᱟ ᱩᱸ ᱡᱮᱢᱚᱱ ᱟᱞᱮᱭᱟᱜ ᱨᱚᱦᱚᱭ ᱦᱩᱭᱱᱟ ᱟᱫᱚ ᱞᱟᱦᱟᱛᱮ ᱟᱸᱡᱚᱢ ᱦᱩᱭ ᱠᱟᱱᱟ ᱵᱟᱵᱟ ᱛᱟᱠᱚ ᱠᱚᱴᱷᱮᱱ ᱞᱟᱹᱭᱟᱠᱚ ᱡᱮᱠᱟ ᱪᱮᱫᱟ ᱚᱱᱠᱟ ᱡᱩᱫᱤ ᱢᱤᱫ ᱢᱟᱱᱮ ᱪᱟᱥ ᱠᱚ ᱟᱨᱠᱤ ᱟᱞᱮ ᱛᱚ ᱞᱟᱦᱟᱛᱮ ᱢᱟᱱᱮ ᱵᱟᱹᱫ ᱠᱚᱦᱚᱸ ᱡᱟᱹᱥᱛᱤ ᱜᱮᱭᱟ ᱛᱚ ᱟᱫᱚ ᱠᱟᱰᱟ ᱱᱟᱦᱮᱞ ᱛᱮ ᱞᱟᱦᱟ ᱛᱮᱞᱮ ᱪᱟᱥ ᱜᱮ ᱾ ᱟᱫᱚ ᱮᱱᱛᱮᱫ ᱚᱱᱟ ᱛᱮᱫᱚ ᱦᱟᱸᱜ ᱚᱱᱠᱟ ᱫᱚᱥ ᱯᱚᱱᱨᱚ ᱫᱤᱱ ᱞᱮᱠᱟ ᱞᱟᱜᱟᱣ ᱜᱚᱫ ᱠᱚᱜᱼᱟ ᱾ ᱦᱮᱸᱥᱮ, ᱪᱟᱥ ᱜᱩᱴᱭᱟᱣᱛᱮ ᱟᱫᱚ ᱱᱟᱦᱟᱜ ᱴᱨᱟᱠ ᱴᱟᱨᱛᱮ ᱠᱷᱟᱹᱛᱤᱨ ᱯᱩᱱ ᱫᱤᱱ ᱛᱮᱜᱮ ᱯᱩᱨᱟᱹᱣᱱᱟ ᱦᱮᱸ ᱚᱱᱠᱟ,
ᱦᱟᱸ ᱟᱞᱮ ᱥᱮᱱ ᱫᱚ ᱩᱱᱠᱩ ᱢᱟᱱᱤᱥ ᱠᱚᱫᱚ ᱩᱱᱟᱹᱜ ᱠᱚᱫᱚ ᱵᱟᱝᱠᱚ ᱞᱟᱜᱟᱣ ᱠᱚᱜᱮᱭᱟ ᱟᱨ ᱠᱤ ᱱᱚᱝᱠᱟ ᱟᱞᱮᱭᱟᱜ ᱟᱹᱛᱩ ᱚᱲᱟᱜ ᱠᱚᱨᱮ ᱢᱟ ᱱᱚᱝᱠᱟ ᱚᱲᱟᱜ ᱦᱚᱲ ᱠᱚᱜᱮ ᱢᱟᱱᱮ ᱟᱻ ᱢᱮᱞᱟ ᱢᱮᱥᱟ ᱟᱹᱰᱤ ᱜᱟᱱ ᱜᱮ ᱢᱮᱱᱟᱜ ᱟᱠᱟᱫ ᱠᱚᱣᱟ ᱵᱟᱹᱦᱩ ᱠᱩᱲᱤ ᱠᱚ ᱡᱷᱚᱛᱚ ᱦᱚᱲᱜ ᱜᱮ ᱛᱚ ᱟᱫᱚ ᱱᱩ ᱠᱩᱣᱟᱜ ᱢᱤᱫ ᱫᱤᱱ ᱦᱤᱞᱳᱜ ᱠᱚ ᱪᱟᱞᱟᱣᱱᱟ ᱡᱷᱚᱛᱚ ᱦᱚᱲ ᱛᱟᱯᱚᱨᱮ ᱩᱱ ᱠᱚᱣᱟᱜ ᱦᱩᱭᱮᱱ ᱠᱷᱟᱱ ᱟᱨᱦᱚᱸ ᱢᱤᱫ ᱦᱚᱲ ᱛᱟᱠᱚ ᱚᱲᱟᱜ ᱡᱷᱚᱛᱚ ᱦᱚᱲᱠᱚ ᱪᱟᱞᱟᱣᱮᱱᱟ ᱛᱚ ᱡᱷᱚᱛᱚ ᱦᱚᱲ ᱚᱱᱠᱟᱜ ᱜᱮ ᱡᱷᱚᱛᱚ ᱦᱚᱲᱟᱜ ᱚᱲᱟᱜ ᱨᱮ ᱚᱱᱠᱟᱜᱮ ᱡᱚᱠᱷᱚᱱ ᱠᱚ ᱠᱟᱹᱢᱤᱭᱟ ᱯᱚᱭᱥᱟ ᱠᱚᱦᱚᱸ ᱵᱟᱝ ᱮᱢ ᱦᱩᱭᱩᱜᱼᱟ ᱟᱨ ᱠᱟᱢᱤ ᱠᱚᱦᱚᱸ ᱡᱷᱚ ᱛᱚ ᱵᱮᱥ ᱵᱮᱥᱛᱮᱜᱮ ᱦᱩᱭ ᱪᱟᱵᱟᱜᱼᱟ ᱚᱱᱮ ᱚᱱᱠᱟ, ᱟᱫᱚ ᱚᱱᱟ ᱡᱷᱚᱛᱚ ᱦᱚᱲᱟᱜ ᱚᱱᱠᱟ ᱠᱷᱟᱱ ᱫᱚ ᱪᱮᱫ ᱞᱚᱜᱚᱱ ᱧᱚᱜ ᱜᱮ ᱠᱟᱹᱢᱤ ᱦᱚᱸ ᱪᱟᱵᱟᱜᱼᱟ ᱟᱨ ᱮᱴᱟᱜ ᱨᱮᱦᱚᱸ ᱠᱟᱹᱢᱤ ᱠᱚᱦᱚᱸ ᱠᱚ ᱪᱟᱞᱟᱣ ᱫᱟᱲᱮᱭᱟᱜᱼᱟ᱾
ᱮᱠᱟᱞ ᱮᱠᱟᱞ ᱟᱹᱰᱤ ᱱᱟᱯᱟᱭ ᱱᱚᱜᱼ ᱚᱱᱟ ᱛᱚ ᱟᱹᱰᱤ ᱢᱚᱸᱡᱽ ᱢᱤᱫᱴᱟᱝ ᱥᱟᱹᱜᱟᱹᱭ ᱯᱮ ᱫᱚᱦᱚᱣ ᱠᱟᱜᱼᱟ ᱵᱷᱟᱜᱤ ᱡᱤᱱᱤᱥ ᱟᱫᱚ ᱟᱞᱮ ᱱᱚᱛᱮ ᱫᱚ ᱪᱮᱫ ᱞᱮᱠᱟ ᱢᱟᱱᱮ ᱚᱱᱟ ᱢᱟ ᱠᱟᱛᱷᱟ ᱠᱟᱱ ᱜᱮ ᱟᱫᱚ ᱟᱞᱮ ᱫᱚ ᱢᱤᱱᱤᱥᱤᱞᱟᱹ ᱠᱚ ᱢᱮᱱᱟᱜᱼᱟ ᱛᱚ ᱟᱫᱚ ᱠᱟᱹᱴᱤᱡ ᱢᱟᱲᱟᱝ ᱧᱚᱜ ᱜᱮ ᱟᱞᱮ ᱫᱚᱞᱮ ᱨᱚᱦᱚᱭᱟ ᱟᱫᱚ ᱮᱱᱛᱮ ᱟᱫᱚ ᱩᱱᱠᱩ ᱦᱚᱠᱚ ᱨᱚᱦᱚᱭ ᱜᱮᱭᱟ, ᱟᱞᱮ ᱚᱱᱠᱟ ᱱᱤᱭᱟᱹ ᱪᱷᱚᱴ ᱡᱟᱦᱟᱸ ᱠᱚᱞᱮ ᱤᱭᱟᱹ ᱠᱮᱜᱼᱟ ᱵᱟᱵᱟ ᱛᱟᱠᱚ ᱦᱚᱠᱚ ᱛᱟᱦᱮᱸ ᱞᱮᱱᱛᱮ ᱩᱱᱠᱩ ᱠᱚ ᱞᱟᱹᱭᱮᱜᱼᱟ ᱡᱮ ᱠᱩᱲᱤ ᱡᱚᱱ ᱞᱮᱠᱟ ᱦᱟᱸᱜ ᱤᱭᱟᱹ ᱠᱚ ᱨᱚᱦᱚᱭ ᱠᱚ ᱞᱟᱜᱟᱣ ᱞᱮᱫ ᱠᱚᱣᱟ ᱠᱚ ᱢᱩᱱᱤᱥ ᱠᱚ, ᱥᱮ ᱟᱨ ᱱᱚᱛᱮ ᱫᱚ ᱩᱱᱠᱩ ᱠᱩᱲᱤ ᱦᱚᱯᱚᱱ ᱠᱚᱜᱮ ᱥᱮ ᱜᱚᱜᱚ ᱦᱚᱲ ᱠᱚᱜᱮ ᱟᱞᱮ ᱚᱱᱛᱮ ᱫᱚ ᱚᱱᱟ ᱦᱩᱬᱩ ᱠᱚᱫᱚ ᱠᱚ ᱨᱚᱦᱚᱭᱟ᱾ ᱟᱫᱚ ᱟᱯᱮ ᱚᱱᱚᱛ ᱫᱚ ᱚᱠᱟᱞᱮᱠᱟ ᱜᱚᱜᱚ ᱦᱚᱲ ᱠᱚ ᱟᱨ ᱵᱟᱵᱟ ᱦᱚᱲ ᱦᱚᱠᱚ ᱨᱚᱦᱚᱭᱟ ᱜᱮᱭᱟ ᱥᱮ?
ᱟᱞᱮ ᱚᱱᱛᱮ ᱫᱚ ᱡᱷᱚᱛᱚ ᱢᱟᱱᱮ ᱜᱚᱜᱚ ᱦᱚᱲ ᱠᱚᱦᱚᱸ ᱵᱟᱵᱟ ᱦᱚᱲ ᱠᱚᱦᱚᱸ ᱢᱟᱱᱮ ᱡᱟᱦᱟᱸᱭ ᱜᱮ ᱚᱱ ᱠᱟ ᱟᱨ ᱱᱚᱝᱠᱟ ᱠᱟᱹᱡ ᱠᱟᱹᱡ ᱠᱩᱲᱤ ᱜᱤᱫᱽᱨᱟᱹ ᱠᱚᱦᱚᱸ ᱡᱩᱫᱤ ᱨᱚᱦᱚᱭ ᱠᱚᱠᱚ ᱵᱟᱲᱟᱭ ᱜᱮᱭᱟ ᱛᱚ ᱩᱱᱠᱩ ᱦᱚᱸᱠᱚ ᱪᱟᱞᱟᱜᱼᱟ ᱡᱷᱚᱛᱚ᱾ ᱜᱚᱲ ᱥᱮ ᱚᱠᱚᱭ ᱜᱮ ᱫᱟᱲᱮᱭᱟᱜᱼᱟᱭ ᱠᱟᱹᱢᱤ ᱵᱟᱹᱫᱽ ᱨᱮ ᱩᱱᱤ ᱜᱮᱭ ᱪᱟᱞᱟᱜᱼᱟᱭ᱾ ᱟᱞᱮ ᱚᱱᱛᱮ ᱫᱚ ᱚᱱᱠᱟ,
ᱠᱩᱲᱤ ᱜᱤᱫᱽᱟᱹ ᱫᱚ ᱟᱞᱮ ᱚᱱᱛᱮ ᱦᱚᱸᱠᱚ ᱪᱟᱞᱟᱜᱼᱟ ᱟᱫᱚ ᱮᱱᱛᱮ ᱜᱚᱜᱚ ᱦᱚᱲ ᱜᱮᱠᱚ ᱪᱟᱞᱟᱜ ᱜᱮᱭᱟ ᱱᱚᱱᱛᱮ ᱟᱨ ᱵᱟᱵᱟ ᱦᱚᱲ ᱫᱚ ᱦᱚᱭᱛᱚ ᱵᱷᱤᱛᱟᱹ ᱢᱟᱜ, ᱦᱮᱸ ᱥᱮ ᱵᱷᱤᱛᱟᱹ ᱚᱱᱟ ᱠᱚ, ᱥᱮ ᱚᱱᱟ ᱛᱚᱞᱟ ᱠᱚᱦᱚᱸ ᱠᱚ ᱜᱮᱢᱮᱨᱟ ᱦᱮᱸᱥᱮ᱾ ᱚᱱᱟ ᱠᱚᱜᱮ ᱟᱞᱮ ᱚᱱᱛᱮᱫᱚ ᱟᱫᱚ ᱦᱳᱭ
ᱚ ᱟᱫᱚ ᱚ, ᱟᱨ ᱛᱟᱦᱚᱞᱮ ᱚᱱᱛᱮ ᱫᱚ ᱪᱮᱫᱠᱟ ᱯᱚᱭᱥᱟ ᱠᱚ ᱦᱟᱛᱟᱣ ᱜᱮᱭᱟ ᱠᱚ ᱱᱚᱝᱠᱟ?
ᱟᱪᱪᱷᱟ ᱦᱳᱭ ᱯᱩᱭᱥᱟᱹ ᱫᱚ ᱟᱞᱮ ᱯᱩᱭᱥᱟᱹ ᱫᱚ ᱟᱞᱮ ᱱᱚᱛᱮ ᱫᱚ ᱯᱩᱭᱥᱟᱹ ᱫᱞᱮ ᱮᱢᱟ ᱠᱚᱣᱟ ᱥᱟᱲᱮ ᱯᱮᱥᱚ ᱴᱟᱠᱟ ᱠᱟᱛᱮ ᱢᱤᱫᱦᱚᱲ ᱢᱤᱫᱦᱚᱲ ᱾ ᱢᱤᱫ ᱦᱚᱲ ᱢᱤᱫ ᱫᱤᱱ ᱨᱮ ᱦᱮᱸ ᱢᱤᱫ ᱫᱤᱱᱨᱮ ᱥᱟᱲᱮ ᱯᱮᱥᱚ ᱴᱟᱠᱟ ᱟᱨ ᱡᱟᱦᱟᱸᱭ ᱵᱷᱤᱛᱚᱹ ᱠᱚᱠᱚ ᱢᱟᱜᱟ, ᱥᱮ ᱛᱚᱞᱟ ᱠᱚᱠᱚ ᱜᱮᱢᱮᱨᱟ ᱩᱱᱠᱩ ᱫᱚᱞᱮ ᱮᱢᱟ ᱠᱚᱣᱟ ᱢᱚᱬᱮᱸ ᱥᱚ ᱴᱟᱠᱟ ᱠᱟᱛᱮ,
ᱟᱪᱪᱷᱟ, ᱟᱞᱮ ᱱᱚᱛᱮ ᱫᱚ ᱥᱸ ᱯᱮᱥᱚ ᱴᱟᱠᱟ ᱠᱟᱛᱮᱫ ᱟᱨ ᱚᱠᱚᱭ ᱵᱷᱤᱛᱟᱹ ᱠᱚ ᱦᱮᱸ ᱩᱱᱠᱩ ᱵᱷᱤᱛᱟᱹ ᱠᱚ ᱚᱠᱚᱭ ᱠᱚ ᱢᱟᱜᱟ ᱚᱱᱟ ᱠᱚᱨᱮᱱᱟᱜ ᱫᱚ ᱚᱱᱠᱟ ᱜᱮ ᱢᱚᱬᱮᱸ ᱥᱚ ᱴᱟᱠᱟ ᱜᱮ᱾ ᱟᱨ ᱱᱚᱝᱠᱟ ᱨᱚᱦᱚᱭ ᱠᱚ ᱤᱨᱚᱜ ᱠᱚ ᱛᱚᱲᱟ ᱛᱩᱫ ᱠᱚ ᱚᱱᱠᱟ ᱫᱚ ᱯᱮᱥᱚ ᱴᱟᱠᱟ ᱠᱟᱛᱮᱫ, ᱛᱚ ᱚᱱᱮ ᱚᱱᱠᱟ ᱯᱮᱥᱚ ᱴᱟᱠᱟ ᱠᱟᱛᱮ ᱜᱮ ᱦᱩᱭᱩᱜ ᱠᱟᱱᱟ ᱥᱮ ᱟᱫᱚ ᱢᱟᱱᱮ ᱪᱤᱱᱛᱟᱹ ᱵᱷᱟᱵᱱᱟᱭᱟᱞᱮ ᱟᱞᱮ ᱫᱚ ᱱᱚᱛᱮ ᱡᱮ ᱢᱤᱫ ᱴᱟᱝ ᱮᱢ ᱠᱟᱹᱢᱤ ᱦᱚᱪᱚ ᱠᱮᱫᱮᱭᱟ ᱢᱤᱫ ᱫᱤᱱ ᱨᱮ ᱯᱮᱥᱚ ᱴᱟᱠᱟ ᱛᱟᱦᱚᱞᱮ ᱢᱤᱫᱴᱟᱝ ᱵᱟᱫ ᱨᱮ ᱡᱩᱫᱤ ᱟᱸ ᱢᱚᱸᱬᱮ ᱦᱚᱲ ᱛᱩᱨᱩᱭ ᱦᱚᱲᱮᱢ ᱠᱟᱢᱤ ᱦᱚᱪᱚᱭᱮᱭᱟ ᱛᱟᱦᱟᱞᱮ ᱛᱚ ᱚᱱᱟ ᱯᱮᱥᱚ ᱯᱮᱥᱚ ᱠᱟᱛᱮ ᱟᱹᱰᱤ ᱜᱮ ᱦᱩᱭᱩᱜ ᱠᱟᱱᱟ ᱯᱩᱭᱥᱟ ᱢᱟ᱾ ᱛᱚ ᱚᱱᱮ ᱚᱱᱟ ᱠᱷᱟᱛᱤᱨ ᱛᱮ ᱟᱫᱚ ᱠᱚ ᱱᱚᱝᱠᱟ ᱠᱚ ᱞᱟᱹᱭᱟ ᱡᱮ ᱵᱟᱝᱟ ᱟᱵᱚ ᱫᱚ ᱟᱵᱚ ᱟᱵᱚ ᱜᱮᱵᱚᱱ ᱠᱟᱢᱤᱭᱟ ᱠᱤᱱ ᱛᱩ ᱛᱮᱦᱮᱧ ᱡᱩᱫᱤ ᱟᱞᱮ ᱚᱲᱟᱜ ᱨᱮ ᱠᱟᱢᱤ ᱦᱩᱭᱩᱜᱼᱟ ᱜᱟᱯᱟ ᱫᱚ ᱟᱨᱦᱚ ᱟᱯᱮ ᱚᱲᱟᱜ ᱨᱮ ᱚᱝᱠᱟ ᱚᱝᱠᱟ ᱠᱟᱛᱮ ᱟᱫᱚ ᱡᱷᱚᱛᱚ ᱦᱚᱲᱟᱜ ᱨᱚᱦᱚᱭ ᱪᱟᱵᱟ ᱦᱩᱭᱩᱜᱼᱟ᱾ ᱤᱱᱟᱹ ᱠᱷᱟᱱ ᱚᱠᱚᱭ ᱦᱚᱸ ᱯᱩᱭᱥᱟ ᱵᱟᱝ ᱮᱢ ᱦᱩᱭ ᱞᱮᱱᱟ ᱟᱨ ᱵᱟᱝᱠᱷᱟᱱ ᱛᱤᱱᱟᱹᱜ ᱯᱚᱭᱥᱟᱹ ᱠᱷᱚᱨᱚᱪᱚᱜ ᱠᱟᱱᱟ ᱱᱚᱝᱠᱟ ᱞᱮᱱᱠᱷᱟᱱ᱾
ᱦᱮᱸᱦᱮᱸ ᱚᱱᱟᱢᱟ ᱠᱟᱛᱷᱟ ᱠᱟᱱ, ᱟᱫᱚ ᱟᱞᱮ ᱱᱚᱛᱮ ᱫᱚ ᱚᱻᱱᱮ ᱟᱱᱮᱡ ᱫᱷᱟᱱᱮᱡ ᱪᱟᱥ ᱠᱚ ᱦᱩᱭᱩᱜᱼᱟ ᱛᱚ᱾ ᱥᱚᱵᱽᱡᱤ ᱠᱚ ᱤᱭᱟᱹ ᱠᱚ ᱮᱢᱟᱱ ᱛᱮᱱᱟᱜ ᱟᱫᱚ ᱯᱩᱭᱥᱟᱹ ᱛᱮᱫᱚ ᱦᱟᱸᱜ ᱵᱟᱢ ᱯᱷᱟᱴᱚᱜᱼᱟ ᱱᱚᱛᱮ ᱫᱚ ᱟᱞᱮ ᱱᱚᱛᱮ ᱫᱚ᱾ ᱦᱮᱸ ᱦᱚᱜᱼᱚᱭ ᱡᱮᱢᱚᱱ ᱥᱚᱵᱽᱡᱤ ᱠᱚ ᱵᱟᱹᱫᱽ ᱠᱚᱨᱮᱞᱮ ᱨᱚᱦᱚᱭ ᱟᱠᱟᱜᱼᱟ ᱥᱚᱥᱟ ᱠᱚ ᱵᱷᱚᱨᱵᱷᱚᱴᱤ ᱠᱚ ᱛᱟᱯᱚᱨᱮ ᱯᱚᱴᱚᱞ ᱛᱟᱯᱚᱨᱮ ᱚᱱᱮ ᱡᱷᱤ
ᱛᱟᱦᱚᱞᱮ ᱚᱱᱛᱮ ᱫᱚᱻ ᱟᱱᱟᱡ ᱠᱚᱷᱚᱸ ᱵᱷᱟᱜᱤ ᱜᱮ ᱪᱟᱥ ᱦᱩᱭᱩᱜ ᱜᱮᱭᱟ ᱥᱮ ᱪᱮᱫ?
ᱟᱹᱰᱤ ᱡᱳᱨ ᱟᱞᱮ ᱫᱚᱞᱮ ᱪᱟᱥ ᱴᱮᱢᱟᱴᱟᱞ ᱮᱴᱟᱜ ᱦᱚᱲ ᱦᱟᱸᱠᱚ ᱪᱟᱥᱟ ᱢᱮᱱᱠᱷᱟᱱ ᱩᱱᱟᱹᱜ ᱫᱚ ᱵᱟᱝ ᱦᱮᱸ ᱟᱞᱮ ᱫᱚ ᱫᱚᱢᱮᱜᱮ ᱟᱱᱟᱪ ᱫᱚ ᱞᱮ ᱪᱟᱥ ᱜᱮᱭᱟ᱾ ᱦᱮᱸ ᱥᱮᱫᱟᱭ ᱠᱷᱚᱱᱟᱜ ᱜᱮ ᱦᱳᱭ᱾
ᱚ ᱛᱟᱦᱟᱞᱮ ᱛᱚ ᱵᱷᱟᱜᱤ ᱜᱮ ᱯᱚᱭᱥᱟ ᱚᱱᱟ ᱠᱚᱨᱮ ᱦᱚᱸ ᱟᱱᱟᱡᱽ ᱠᱚᱨᱮ ᱦᱚᱸ ᱵᱤᱥᱟᱞ ᱯᱚᱭᱥᱟ ᱚᱱᱮ ᱱᱤᱛᱟᱨ ᱟᱱᱟᱡᱽ ᱡᱟ ᱵᱟᱡᱟᱨ ᱨᱮ ᱫᱟᱢᱚᱜ ᱠᱟᱱᱟ᱾
ᱦᱩᱸ
ᱚᱸ ᱛᱟᱦᱟᱞᱮ ᱛᱤᱱᱟᱹᱜ ᱚᱱᱠᱟ ᱯᱮ ᱟᱹᱠᱷᱨᱤᱧ ᱡᱟᱣᱨᱟᱭ ᱜᱮᱭᱟ ᱛᱤᱱᱟᱹᱜ ᱠᱟᱛᱮᱫ ᱨᱮᱴᱠᱚ ᱚᱱᱠᱟ ᱢᱩᱞᱟᱹᱣ ᱜᱮᱭᱟ ᱠᱚ ᱥᱮ ᱤᱫᱤ ᱜᱮᱭᱟ ᱠᱚ ᱚᱱᱠᱟ?
ᱚ ᱟᱞᱮ ᱫᱚ ᱱᱚᱛᱮ ᱫᱚ ᱫ ᱱᱟᱦᱟᱜ ᱩᱸ ᱟᱹᱠᱷᱤᱧ ᱫᱚ ᱵᱟᱝᱞᱮ ᱪᱟᱞᱟᱜᱼᱟ ᱟᱫᱚ ᱩᱱᱟᱹᱜ ᱠᱩᱭᱱᱴᱮᱞ ᱠᱩᱭᱱᱴᱮᱞ ᱫᱚ ᱪᱤᱠᱟᱛᱮ ᱟᱹᱠᱷᱨᱤᱧ ᱠᱟᱛᱮᱢ ᱪᱟᱵᱟᱭᱟ ᱦᱮᱸ ᱵᱟᱝ᱾ ᱟᱫᱚ ᱚᱱᱟ ᱫᱚ ᱦᱟᱸᱜ ᱩᱱᱠᱩ ᱟᱸ ᱵᱟᱵᱟ ᱚᱱᱠᱟ ᱯᱟᱹᱭᱠᱟᱹᱨᱮ ᱥᱟᱵ ᱠᱟᱫ ᱠᱚᱣᱟᱭ ᱟᱫᱚ ᱦᱤᱡᱩᱜ ᱟᱠᱚ ᱤᱫᱤᱭᱟᱠᱚ᱾ ᱦᱮᱸ ᱥᱩᱫᱩ ᱩᱱᱠᱩ ᱢᱩᱱᱤᱥ ᱠᱚᱞᱮ ᱫᱚᱦᱚᱸ ᱠᱟᱠᱚᱣᱟ ᱰᱮᱞᱤ ᱩᱱᱠᱩ ᱟᱱᱟᱡᱽ ᱠᱚᱠᱚ ᱤᱭᱟᱹᱭᱟ ᱢᱟᱱᱮ ᱜᱚᱫᱟᱠᱚ᱾ ᱚᱱᱠᱟ ᱯᱮ ᱦᱚᱲ ᱞᱮ ᱫᱚᱦᱚ ᱠᱟᱜ ᱠᱚᱣᱟ ᱩᱱᱠᱩ ᱫᱚ ᱰᱮᱞᱤ ᱜᱮᱠᱚ ᱛᱟᱦᱮᱱᱟ ᱰᱮᱞᱤ ᱮᱠᱫᱚᱢ ᱩᱱᱠᱩ ᱫᱚ ᱯᱟᱨᱢᱟᱱᱮᱴ ᱞᱮ ᱠᱟᱞᱮ ᱫᱚᱦᱚ ᱠᱟᱜ ᱠᱚᱣᱟ ᱩᱱᱠᱩ ᱫᱚ ᱠᱟᱢᱤᱭᱟ ᱠᱚ ᱟᱨ ᱯᱤᱭᱟ ᱡᱟᱹᱨᱥᱤ ᱜᱟᱹᱭ ᱢᱮᱱᱟᱜ ᱠᱟᱜ ᱠᱚᱣᱟ ᱤᱭᱟᱹ ᱚᱲᱟᱜ ᱨᱮᱜᱮ ᱟᱫᱚ ᱩᱱᱠᱩ ᱠᱚ ᱡᱟ ᱠᱤᱪᱷᱩ ᱚᱱᱮ ᱚᱲᱟᱜ ᱛᱮᱱᱟᱜ ᱦᱚᱸ ᱠᱟᱢᱤᱭᱟ ᱡᱟ ᱠᱤᱪᱷᱩ ᱩᱱᱠᱩ ᱚᱸ ᱛᱩᱯᱩ ᱠᱚ ᱥᱟᱶ ᱛᱷᱟᱠᱛᱮ ᱜᱩᱨᱤᱡ ᱠᱚ ᱮᱢᱟᱱ ᱛᱮᱱᱟᱜ᱾ ᱛᱟᱯᱚᱨᱮ ᱚᱱᱟ ᱟᱸᱣ ᱪᱟᱣᱞᱤ ᱠᱚᱠᱚ ᱛᱤᱠᱤᱭᱟ ᱚᱱᱟ ᱠᱚ ᱟᱨᱠᱤ᱾ ᱦᱚᱲ ᱠᱚ ᱜᱮᱫ ᱩᱱᱟᱹ ᱥᱟᱱᱛᱟᱲ ᱥᱟᱱᱛᱟᱲ ᱢᱟᱹᱱ ᱚᱞᱮ ᱫᱚᱦᱚ ᱟᱠᱟᱫ ᱠᱚᱣᱟ ᱚᱱᱠᱟ ᱯᱮ ᱦᱚᱲ ᱦᱮᱱᱟᱜ ᱠᱚᱣᱟ
ᱛᱟᱦᱟᱞᱮ ᱛᱚ ᱟᱹᱰᱤ ᱵᱷᱟᱹᱜᱤ ᱚᱱᱠᱟ ᱠᱷᱟᱱ ᱢᱟ ᱡᱟᱭᱦᱳᱠ ᱟᱫᱚ ᱛᱟᱦᱟᱞᱮ ᱛᱤᱱᱟᱹᱜ ᱢᱤᱫᱴᱟᱝ ᱦᱚᱯᱷᱚ ᱱᱚᱝᱠᱟ ᱢᱮᱱᱟᱜ ᱠᱟᱜ-ᱟ ᱡᱮ ᱢᱤᱫᱴᱮᱱ ᱡᱮᱢᱚᱱ ᱯᱚᱴᱚᱞ ᱠᱚ ᱚᱱᱟ ᱫᱚ ᱪᱤᱠᱟ ᱯᱮ ᱪᱟᱥᱟ ᱢᱤᱫ ᱵᱤᱜᱷᱟᱹ ᱜᱟᱱ ᱚᱱᱠᱟ ᱥᱮ ᱯᱩᱨᱟᱹ ᱚᱱᱠᱟ ᱦᱟᱯ ᱢᱤᱫᱴᱟᱝ ᱵᱟᱹᱫᱽ ᱚᱱᱟ? ᱫᱚᱥ ᱠᱟᱴᱷᱟ ᱜᱟᱱ᱾ ᱵᱟᱝᱠᱷᱟᱱ ᱢᱚᱬᱮ ᱠᱟᱴᱷᱟ ᱜᱟᱱ ᱚᱱᱠᱟ ᱟᱸᱚᱻ᱾ ᱟᱨ ᱦᱩᱭ ᱠᱚᱦᱚᱸ ᱱᱤᱥᱪᱳᱭ ᱵᱷᱟᱜᱤ ᱜᱮ ᱦᱩᱭᱩᱜ ᱜᱮᱭᱟ᱾
ᱟᱹᱰᱤ ᱡᱳᱨ ᱟᱹᱰᱤ ᱡᱳᱨ ᱚᱱᱟ ᱦᱚᱞᱟ ᱯᱷᱳᱱ ᱦᱩᱭ ᱞᱮᱱᱟ ᱚᱲᱟᱜ ᱮᱸ ᱦᱚᱞᱟ ᱵᱟᱵᱟᱭ ᱞᱟᱹᱭᱮᱫ ᱛᱟᱦᱮᱸᱜ-ᱟ ᱡᱮ ᱚᱱᱟ ᱯᱤᱴᱚᱴᱳᱞ ᱯᱳᱴᱳᱞᱤᱧ ᱞᱮᱭᱮᱜ-ᱥ ᱚᱱᱟ ᱪᱮᱠᱚ ᱢᱮᱛᱟᱜ ᱠᱟᱞᱞᱟ᱾ ᱠᱟᱞᱞᱟᱢ ᱵᱟᱲᱟᱭᱟ ᱛᱚ ᱠᱟᱞᱞᱟ ᱥᱮ ᱠᱚᱨᱚᱞᱟ ᱢᱮᱛᱟᱜᱼᱟ ᱡᱟᱦᱟᱱᱟᱜᱮ ᱟᱫᱚ ᱦᱚᱭ ᱚᱱᱟ ᱦᱩᱸ ᱦᱚᱞᱟ ᱠᱟᱲᱞᱞᱞᱟ ᱠᱚ ᱟᱹᱠᱷᱨᱤᱧ ᱠᱟᱜ-ᱟ ᱦᱚᱞᱟ ᱠᱟᱞᱞᱟ ᱜᱮ ᱥᱩᱫᱷᱩ ᱠᱟᱞᱞᱟ ᱨᱮᱱᱟᱜ ᱫᱟᱢ ᱡᱟᱹᱥᱛᱤ ᱵᱷᱟᱜᱤ ᱢᱮᱱᱟᱜ ᱠᱟᱫᱟ ᱱᱤᱭᱟᱹ ᱜᱷᱟᱹᱲᱤ ᱫᱚ ᱚᱱᱟᱞᱮ ᱦᱚᱞᱚ ᱠᱚ ᱟᱹᱠᱷᱨᱤᱧ ᱠᱟᱜ-ᱟ ᱚᱱᱠᱟ ᱥᱟᱲᱮ ᱛᱩᱨᱩᱭ ᱦᱟᱡᱟᱨ ᱴᱟᱠᱟ ᱨᱮᱱᱟᱜ ᱠᱟᱞᱞᱟᱜᱮ ᱢᱤᱫ ᱫᱤᱱ ᱨᱮ᱾ ᱦᱳᱭ ᱟᱫᱚ ᱫᱤᱱ ᱮᱢᱱᱤᱜᱮ ᱟᱨᱦᱚᱸ ᱮᱴᱟᱜ ᱠᱤᱪᱷᱩ ᱢᱮᱱᱟᱜ-ᱟ᱾
ᱚᱱᱠᱟ ᱡᱩᱫᱤ ᱢᱤᱫ ᱫᱤᱱ ᱨᱮ ᱥᱟᱲᱮ ᱛᱩᱨᱩᱭ ᱦᱟᱡᱟᱨ ᱴᱟᱠᱟ ᱠᱟᱛᱮᱫ ᱛᱟᱦᱟᱞᱮ ᱛᱚ ᱵᱤᱥᱟᱞ ᱟᱨ ᱢᱟᱨᱠᱮᱴ ᱨᱮ ᱱᱤᱛᱚᱜ ᱫᱚ
ᱚᱠᱟ ᱨᱮᱱᱟᱜ ᱫᱟᱢ
ᱟᱪᱪᱷᱟ᱾
ᱟᱨᱦᱚ ᱥᱚᱥᱟ ᱞᱮ ᱨᱚᱦᱚᱭ ᱟᱠᱟᱜᱼᱟ᱾ ᱛᱟᱯᱚᱨᱮ ᱵᱚᱨᱵᱩᱴᱤ ᱥᱚᱥᱟ ᱢᱟ ᱮᱠᱫᱚᱢ ᱚᱱᱟ ᱥᱟᱲᱮ ᱪᱚᱭ ᱪᱟᱨ ᱠᱩᱱᱴᱮᱞ ᱠᱟᱛᱮ ᱛᱩᱫᱩᱜ ᱠᱟᱱᱟ᱾ ᱟᱹᱰᱤ ᱢᱟᱨᱟᱝ ᱵᱟᱹᱛ ᱨᱮᱠᱮ ᱨᱚᱦᱚᱭ ᱠᱟᱜᱟ ᱛᱚ,
ᱛᱟᱦᱚᱞᱮ ᱥᱚ ᱪᱮᱫ ᱠᱚ ᱞᱟᱹᱭᱟ ᱱᱚᱝᱠᱟ ᱢᱟᱱᱮ ᱵᱚᱪᱷᱚᱨ ᱨᱮ ᱥᱚᱵ ᱫᱤᱱ ᱜᱮᱯᱮ ᱪᱟᱥ ᱠᱮᱭᱟ ᱱᱚᱝᱠᱟ?
ᱟᱞᱮ ᱫᱚ ᱢᱟᱱᱮ ᱚᱱᱮᱧ ᱞᱟᱹᱭᱟᱢ ᱠᱟᱱᱫᱚ ᱟᱫᱚ ᱦᱮᱸ ᱟᱞᱮ ᱫᱚ ᱢᱤᱱᱤ ᱠᱚ ᱢᱮᱱᱟᱜ ᱛᱟᱞᱮᱭᱟ ᱛᱚ ᱟᱯᱱᱟᱨ ᱠᱚᱣᱟᱜ ᱜᱮ ᱚᱲᱟᱜ ᱨᱮ ᱢᱤᱫᱴᱟᱝ ᱢᱤᱱᱤ ᱢᱮᱱᱟᱜᱼᱟ ᱚᱱᱟ ᱛᱮᱫᱚ ᱦᱟᱸᱜ ᱜᱚ ᱜᱚᱴᱟ ᱵᱟᱹᱫᱽ ᱨᱮᱱᱟᱜ ᱡᱟᱦᱟᱸ ᱠᱚ ᱤᱭᱟᱹ ᱚᱱᱟ ᱠᱚᱞᱮ ᱨᱚᱦᱚᱭᱟ ᱟᱨ ᱡᱟᱦᱟᱸ ᱠᱷᱮᱛ ᱥᱮᱫ ᱚᱱᱟ ᱤᱭᱟᱹ ᱥᱮᱫ ᱨᱮ ᱵᱟᱹᱭᱦᱟᱹᱲ ᱥᱮᱫ ᱨᱮ ᱵᱟᱹᱫᱽ ᱢᱮᱱᱟᱜᱼᱟ ᱚᱱᱟ ᱫᱚ ᱪᱟᱹᱛ ᱵᱟᱹᱭᱥᱟᱹ ᱠᱷᱮᱛ ᱠᱚᱨᱮ ᱚᱱᱟ ᱤᱭᱟᱹ ᱠᱚ ᱫᱟᱜ ᱠᱚ ᱞᱟᱜᱟᱜ ᱟᱛᱚ ᱤᱭᱟᱹ ᱦᱩᱲᱩ ᱟᱞᱮᱱ ᱛᱚ ᱦᱟᱜ ᱵᱟᱨ ᱡᱚᱠᱷᱚᱡ ᱞᱮ ᱪᱟᱥᱟ ᱦᱮᱸ ᱟᱫᱚ ᱤᱱᱟᱹ ᱤᱭᱟᱹᱛᱮ ᱢᱚᱴᱟ
ᱟᱨ ᱱᱮᱛᱟᱨ ᱫᱟᱜ ᱫᱤᱱ ᱢᱟ ᱧᱮᱞ ᱠᱟᱡᱟᱹᱧ ᱦᱮᱸ ᱠᱤᱪᱷᱩ ᱠᱤᱪᱷᱩ ᱟᱱᱟ ᱟᱱᱟᱡᱽ ᱠᱚᱢᱟ ᱱᱚᱥᱴᱚᱜ ᱜᱮᱭᱟ, ᱛᱚ ᱟᱨ ᱚᱱᱠᱟ ᱵᱟᱝ ᱱᱚᱥᱴᱚ ᱵᱟᱲᱟ ᱟᱠᱟᱱᱟ᱾
ᱵᱟᱝ ᱵᱟᱝ ᱟᱞᱮ ᱫᱚ ᱦᱟᱸᱜ ᱚᱱᱠᱟ ᱠᱩᱴᱷᱟᱹ ᱧᱚᱜ ᱜᱮᱭᱟ ᱛᱚ ᱟᱫᱚ ᱮᱱᱛᱮ ᱢᱟᱱᱮ ᱩᱱᱟᱹᱜ ᱢᱟᱱᱮ ᱫᱟᱜ ᱫᱚ ᱩᱱᱫᱮᱜᱮ ᱱᱚᱥᱴᱚᱜᱼᱟ ᱡᱚᱠᱷᱚᱱ ᱚᱱᱟ ᱮ ᱡᱟᱨᱠᱟ ᱦᱮᱸ ᱥᱮ ᱡᱟᱨᱠᱟ ᱮᱢ ᱞᱮᱠᱷᱟᱱ ᱛᱚᱠᱷᱚᱱ ᱱᱚᱥᱴᱚᱜᱼᱟ ᱱᱚᱝᱠᱟ ᱡᱟᱨ ᱠᱟᱨ ᱨᱮᱱᱟᱜ ᱚᱱᱠᱟᱱᱟᱜ ᱦᱚᱸ ᱤᱭᱟᱹ ᱵᱟᱹᱱᱩᱜᱼᱟ᱾
ᱚᱱᱟ ᱠᱚᱦᱲᱟ ᱠᱚᱜᱮ ᱵᱮᱥᱤᱨ ᱵᱷᱟᱜᱽ ᱫᱚ ᱱᱚᱥᱴᱚᱜ ᱜᱮᱤᱭᱟᱹᱧ ᱧᱮᱞ ᱟᱠᱟᱫᱼᱟ ᱟᱨ ᱚᱱᱮ ᱦᱚᱛᱚᱫ ᱠᱚ ᱚᱱᱟ ᱠᱚ ᱫᱟᱜ ᱠᱚ ᱧᱟᱢ ᱞᱮᱠᱷᱟᱱ ᱠᱟᱹᱡ ᱵᱚᱨᱟᱣ ᱧᱚᱜᱚᱜ ᱜᱮᱭᱟ ᱛᱚ ᱚᱱᱟ ᱯᱚᱴᱚᱞ ᱠᱚᱫᱚ ᱚᱱᱟ ᱫᱚ ᱫᱟᱨᱮ ᱪᱮᱛᱟᱱ ᱨᱮ ᱡᱚᱜ ᱜᱮᱭᱟ ᱥᱮ ᱟᱨ ᱚᱱᱟ ᱵᱟᱫ ᱵᱟᱹᱠᱤ ᱟᱱᱟᱡᱽ ᱠᱚ ᱚᱱᱟ ᱠᱚᱫᱚ ᱦᱳᱭᱛᱳ ᱚᱱᱠᱟ ᱫᱚ ᱵᱟᱝ ᱤᱭᱟᱹᱜ ᱜᱮᱭᱟ ᱱᱚᱥᱴᱚᱜ ᱜᱮᱭᱟ ᱛᱟᱦᱚᱞᱮ ᱱᱤᱥᱪᱚᱭ ᱥᱟᱨ ᱠᱚ ᱯᱮ ᱮᱢᱟᱜ ᱠᱟᱱ ᱜᱮᱭᱟ ᱚᱱᱟ ᱠᱚᱨᱮ ᱟᱨ ᱨᱟᱱ ᱠᱚ ᱵᱤᱥ ᱠᱚ ᱟᱨ ᱵᱟᱝᱠᱷᱟᱱ ᱩᱱᱟᱹᱜ ᱰᱷᱮᱨ ᱫᱚ ᱪᱤᱠᱟᱹᱛᱮᱢ ᱡᱚ ᱦᱚᱪᱚᱭᱟ?
ᱮᱠᱟᱞ ᱮᱠᱟᱞ ᱱᱚᱣᱟ ᱢᱟ ᱠᱟᱛᱷᱟ ᱠᱟᱱ ᱜᱮ ᱟᱫᱚ ᱵᱟᱵᱟᱧ ᱠᱩᱞᱤ ᱵᱟᱲᱟᱭᱟ ᱡᱚ ᱛᱚᱠᱷᱚᱱ ᱚᱲᱟᱜ ᱤᱧ ᱪᱟᱞᱟᱜᱼᱟ ᱛᱚ ᱠᱩᱞᱤᱭᱟᱸᱧ ᱡᱮ ᱵᱟᱵᱟ ᱱᱚᱣᱟ ᱠᱚᱫᱚ ᱪᱮᱫᱟᱜ ᱮᱢᱟᱜ ᱜᱮᱭᱟ ᱩᱱᱟᱹᱜ? ᱦᱟ ᱤᱭᱟᱠᱚ ᱥᱟᱨ ᱠᱚ ᱟᱫᱚ ᱞᱟᱹᱭ ᱚᱱᱟ ᱯᱷᱚᱞᱚᱱ ᱡᱟᱹᱥᱛᱤ ᱦᱩᱭᱩᱜᱼᱟ ᱱᱚᱣᱟ ᱨᱮᱱᱟᱜ ᱫᱚ ᱟᱞᱮᱦᱚ ᱥᱮᱫᱟᱭ ᱠᱷᱚᱱᱟᱜ ᱠᱚ ᱪᱟᱥ ᱟᱹᱜᱩᱣ ᱠᱟᱜᱼᱟ ᱛᱚ ᱟᱫᱚ ᱵᱟᱵᱟ ᱫᱚ ᱚᱱᱟ ᱫᱚ ᱵᱷᱟᱜᱤ ᱡᱩᱫᱮ ᱵᱟᱰᱟᱭᱟ ᱪᱟᱥ ᱠᱚᱫᱚ ᱵᱟᱵᱟ ᱜᱮ ᱚᱱᱟ ᱠᱚᱫᱚ ᱧᱮᱞ ᱵᱟᱲᱟᱭᱟ ᱟᱨ ᱟᱞᱮ ᱫᱚᱜ ᱡᱚᱛᱚ ᱵᱟᱭᱨᱮ ᱨᱮ ᱦᱟᱸᱜ ᱠᱟᱹᱢᱤ ᱥᱩᱛᱨᱚ ᱨᱮ ᱵᱟᱭᱨᱮ ᱢᱮᱱᱟᱜ ᱠᱟ ᱞᱮᱭᱟ ᱮᱱᱛᱮ ᱨᱮᱦᱚ ᱢᱟᱱᱮ ᱢᱤᱫᱴᱟᱝ ᱦᱮᱸ ᱢᱟᱱᱮ ᱚᱱᱟ ᱪᱟᱥ ᱡᱤᱱᱤᱥᱴᱟ ᱫᱚ ᱚᱱᱮ ᱢᱮᱱᱟᱜ ᱟᱠᱟᱫ ᱛᱟᱦᱚᱞᱮ ᱢᱮᱛᱟᱭ ᱜᱮᱭᱟ ᱡᱮ ᱴᱷᱤᱠ ᱜᱮᱭᱟ ᱮᱠᱷᱚᱱ ᱵᱟᱢ ᱪᱟᱥᱚ ᱜᱟᱱᱚᱜᱼᱟ᱾ ᱟᱫᱚ ᱢᱤᱫ ᱴᱟᱝ ᱡᱮ ᱢᱤᱫ ᱴᱟᱝ ᱦᱮᱣᱟ ᱡᱟᱦᱟᱸ ᱠᱚ ᱢᱮᱛᱟᱜ ᱠᱟᱱᱟ, ᱛᱚ ᱢᱤᱫᱴᱟᱝ ᱟᱞᱮ ᱞᱮ ᱢᱮᱛᱟᱭ ᱜᱮᱭᱟ ᱡᱮ ᱯᱩᱭᱥᱟ ᱢᱟ ᱵᱮᱯᱟᱨ ᱵᱟᱹᱱᱩᱜᱼᱟ ᱡᱮ ᱟᱫᱚ ᱪᱮᱫ ᱫᱚᱢ ᱪᱟᱥᱟ ᱵᱟᱵᱟ ᱫᱚ ᱵᱟᱭ ᱟᱸᱡᱚᱢ ᱜᱮ ᱵᱟᱵᱟ ᱫᱚ ᱵᱚᱞᱮ ᱦᱮᱸ ᱥᱮᱫᱟᱭ ᱠᱷᱚᱱᱟᱜ ᱪᱟᱥ ᱟᱫᱚ ᱡᱟᱦᱟᱸᱭ ᱢᱤᱫ ᱦᱚᱲ ᱚᱱᱟ ᱦᱮᱣᱟᱣ ᱨᱮᱟᱭ ᱦᱮᱣᱟᱣ ᱥᱮ ᱯᱟᱹᱨᱠᱟᱹᱜ ᱟᱭ ᱚᱱᱟ ᱫᱚ ᱚᱱᱟ ᱫᱚ ᱵᱟᱢ ᱵᱚᱱᱫᱚ ᱦᱚᱪᱚ ᱫᱟᱲᱮᱭᱟᱜ ᱦᱮᱸ ᱟᱫᱚ ᱡᱚᱠᱷᱚᱱ ᱟᱡ ᱢᱚᱱᱮ ᱛᱮ ᱢᱚᱱᱮᱭᱟᱭ, ᱟᱨ ᱡᱚᱠᱷ ᱢᱚᱱᱮᱭᱟ ᱡᱟᱦᱟᱸ ᱛᱤᱥ ᱵᱚᱱᱫᱚ ᱨᱮᱱᱟᱜ ᱵᱚᱱᱫᱭᱟᱭ ᱦᱮᱥᱮ᱾ ᱵᱟᱠᱷᱟᱱ ᱟᱨᱦᱚᱸ ᱯᱩᱭᱥᱟᱹ ᱫᱚ ᱞᱟᱹᱭᱟᱭ ᱠᱟᱱᱟ, ᱱᱤᱛᱚᱜ ᱫᱚᱞᱤᱧ ᱱᱤᱛᱚᱜ ᱫᱚᱞᱤᱧ ᱠᱟᱹᱢᱤ ᱡᱚᱝ ᱠᱟᱱᱟ ᱛᱚ ᱥᱮᱞᱟᱨᱤ ᱧᱟᱢᱚᱜᱼᱟ ᱥᱮ, ᱚᱱᱟ ᱛᱮᱜᱮ ᱱᱤᱛᱚᱜ ᱟᱵᱚᱣᱟᱜ ᱫᱚ ᱜᱷᱟᱨᱚᱸᱡᱽ ᱫᱚ ᱪᱟᱞᱟᱜᱼᱟ ᱦᱮᱸ᱾ ᱚᱱᱟ ᱛᱮᱜᱮ ᱠᱟᱹᱢᱤ ᱫᱚ ᱤᱭᱮᱭ ᱫᱟ ᱦᱟᱸᱜ,
ᱟᱨ ᱟᱞᱮ ᱥᱮᱱ ᱢᱟ ᱪᱮᱫ ᱟᱱᱟᱡᱽ ᱞᱮ ᱪᱟᱥᱟ ᱚᱱᱠᱟ ᱟᱱᱟᱡᱽ ᱦᱚᱸ ᱚᱱᱠᱟ ᱫᱚ ᱵᱟᱞᱮ ᱪᱟᱥ ᱜᱮᱭᱟ ᱡᱟ ᱚᱲᱟᱜ ᱠᱚᱨᱮ ᱜᱮ ᱡᱚᱢ ᱵᱟᱲᱟ ᱞᱟᱹᱜᱤᱫ ᱛᱮ ᱡᱟᱜᱮ ᱡᱚ ᱵᱟᱲᱟᱜᱼᱟ ᱚᱱᱠᱟ᱾ ᱟᱨ ᱥᱟᱨ ᱠᱚ ᱥᱮ ᱱᱚᱝᱠᱟ ᱵᱤᱥ ᱠᱚ ᱡᱟᱦᱟᱱᱟᱜ ᱠᱚᱠᱚ ᱮᱢᱟ ᱚᱱᱟ ᱠᱚᱢᱟ ᱟᱞᱮ ᱢᱟ ᱵᱟᱞᱮ ᱵᱟᱲᱟᱭᱟ ᱟᱞᱮ ᱥᱮᱱ ᱢᱟ ᱚᱱᱠᱟ ᱢᱟ ᱥᱩᱫᱷᱩ ᱪᱤᱠᱟᱹ ᱵᱟᱞᱮ ᱵᱟᱲᱟᱭᱟ ᱦᱩᱲᱩ ᱠᱚ ᱪᱮᱫᱠᱟ ᱪᱟᱥ ᱦᱩᱭᱩᱜᱼᱟ ᱦᱩᱲᱩ ᱨᱮᱱᱟᱜ ᱵᱮᱯᱟᱨ ᱫᱚᱞᱮ ᱵᱟᱲᱟᱭᱟ ᱟᱨ ᱤᱱᱟᱹ ᱪᱷᱟᱹᱲᱤᱡ ᱛᱮ ᱵᱟᱛ